ᱦᱮᱞᱳ᱾
ᱠᱟᱱ ᱛᱤᱧᱟ ᱨᱚᱲ?
ᱦᱟᱞᱳ ᱦᱟᱞᱳ ᱾ ᱦᱮᱸ ᱦᱮᱸ ᱜᱚᱢᱠᱮ ᱟᱸᱡᱚᱢᱚᱜ ᱠᱟᱱᱟ᱾ ᱦᱮᱸ ᱦᱮᱸ ᱜᱚᱢᱠᱮ ᱟᱸᱡᱚᱢᱚᱜ ᱠᱟᱱᱟ ᱾ᱡᱚᱦᱟᱨ ᱜᱮ᱾
ᱡᱚᱦᱟᱨ ᱜᱮ᱾
ᱪᱮᱫ ᱠᱚᱵᱤᱱ ᱪᱤ ᱮᱭᱟ ᱵᱟᱲᱟᱭ-ᱟ, ᱦᱮᱸ ᱱᱟᱯᱟᱭ ᱜᱮᱭᱟᱞᱤᱧ ᱾ᱟᱹᱵᱤᱱ ᱜᱮ?
ᱟᱹᱞᱤᱧ, ᱟᱹᱞᱤᱧ ᱛᱚ ᱢᱮᱱᱟᱜ ᱞᱤᱧ ᱜᱮᱭᱟ ᱱᱤᱛᱚᱜ ᱫᱚ ᱦᱟᱸᱜ ᱚᱲᱟᱜ ᱠᱚᱨᱮ ᱜᱮ᱾ ᱠᱟᱹᱢᱤ ᱠᱚ ᱦᱩᱭᱩᱜ ᱠᱟᱱᱟ ᱱᱤᱛᱚᱜ ᱫᱚ ᱥᱤᱭᱳᱜ ᱥᱤ ᱵᱟᱲᱟ ᱾ ᱟᱯᱮ ᱫᱚ ᱛᱟᱦᱚᱞᱮ ᱪᱟᱵᱟ ᱠᱮᱫᱟ ᱥᱮ ᱵᱟᱝ?
ᱟᱞᱮᱭᱟᱜ ᱫᱚ ᱟᱹᱣᱨᱤᱜ-ᱟ ᱮᱠᱷᱚᱱᱳ᱾
ᱛᱚᱞᱟ ᱠᱚᱜᱮ, ᱵᱟᱝᱟ ᱜᱚᱢᱠᱮ ᱟᱹᱣᱨᱤ ᱦᱩᱭᱩᱜ-ᱟ ᱛᱚᱞᱟ ᱫᱚ ᱮᱠᱷᱚᱱᱳ᱾ ᱟᱫᱚ ᱫᱟᱜ ᱜᱮ ᱱᱟᱦᱟᱜ ᱮᱹᱭ ᱚᱱᱟ ᱠᱚᱢᱟᱭ ᱤᱭᱟᱹᱭᱮᱫ-ᱟᱭ ᱡᱟᱸᱜᱮᱜ ᱠᱟᱱᱟᱭ ᱟᱫᱚ
ᱵᱟᱝ ᱦᱩᱭᱩᱜ ᱠᱟᱱᱟ ᱛᱚᱞᱟ ᱠᱚᱦᱚᱸ᱾
ᱦᱩᱸ᱾ ᱟᱞᱮᱭᱟᱜ ᱦᱚᱸ ᱠᱟᱛᱷᱟ ᱛᱟᱦᱮᱸ ᱠᱟᱱᱟ ᱛᱮᱦᱮᱧ ᱵᱟᱝ ᱢᱟ ᱪᱟᱞᱩᱜ ᱟᱞᱮ ᱵᱷᱤᱛᱟᱹ ᱢᱟᱜ ᱠᱚ ᱟᱨ ᱠᱤᱪᱷᱩ ᱫᱚᱞᱮ ᱥᱤ ᱦᱚᱪᱚ ᱠᱮᱭᱟ ᱴᱨᱟᱠᱴᱟᱨ ᱜᱟᱹᱰᱤ ᱛᱮ ᱟᱫᱚ ᱢᱮᱱᱴᱮᱱ ᱚᱥᱩᱵᱤᱫᱟ ᱦᱩᱭᱮᱱ ᱛᱟᱞᱮᱭᱟ᱾ ᱢᱤᱫᱴᱮᱱ ᱯᱮᱲᱟ ᱦᱚᱲ ᱦᱟᱸᱜ ᱤᱭᱟᱹᱭᱮᱱ ᱛᱟᱞᱮᱭᱟᱭ ᱜᱚᱛᱚᱭᱮᱱ ᱛᱟᱞᱮ ᱦᱟᱞᱮ ᱟᱫᱚ ᱛᱮᱦᱮᱧ ᱫᱚ ᱛᱷᱩᱠᱟᱹᱢ ᱜᱮ ᱛᱟᱞᱮᱭᱟ ᱠᱟᱹᱢᱤ ᱠᱚ᱾
ᱚ ᱟᱪᱪᱷᱟ, ᱟᱪᱪᱷᱟ᱾ ᱟᱫᱚ ᱱᱚᱸᱜ-ᱚᱭ ᱨᱩᱣᱟᱹ ᱟᱡᱟᱨ ᱦᱳᱭ ᱛᱚ?
ᱨᱩᱣᱟᱹ ᱟᱡᱟᱨ ᱛᱮᱜᱮ ᱥᱟᱸᱜᱤᱧ ᱧᱚᱜ ᱨᱤᱱᱤᱡ ᱠᱟᱱ ᱜᱮᱭᱟᱭ ᱛᱚ ᱟᱫᱚ ᱠᱟᱹᱴᱤᱡ ᱪᱟᱞᱟᱜ ᱟᱹᱠᱤᱱ ᱢᱟ ᱛᱟᱹᱠᱤᱱ ᱢᱤᱫ ᱜᱷᱟᱹᱲᱤᱡ ᱠᱷᱟᱱ ᱜᱮ᱾
ᱟᱫᱚ ᱜᱚᱝᱠᱮ ᱱᱚᱸᱜ-ᱚᱭ ᱧᱮᱞᱚᱜ ᱠᱟᱱᱟ᱾ ᱦᱮᱸ ᱜᱚᱝᱠᱮ ᱠᱩᱠᱞᱤ ᱞᱤᱧ ᱫᱚᱦᱚᱭᱮᱜ-ᱟ ᱱᱚᱸᱜ-ᱚᱭ ᱴᱟᱜ ᱧᱮᱞᱚᱜ ᱠᱟᱱᱟ ᱟᱵᱚ ᱱᱤᱛᱳᱜ ᱥᱟᱣᱛᱟ ᱨᱮ ᱡᱮᱢᱚᱱ ᱱᱤᱛᱳᱜ ᱫᱚ ᱟᱹᱲᱤ ᱟᱨ ᱠᱚᱢ ᱠᱚᱢ ᱩᱢᱮᱨ ᱨᱮᱜᱮ ᱢᱟᱹᱱᱢᱤ ᱟᱵᱚᱣᱟᱜ ᱡᱤᱣᱤ ᱪᱟᱞᱟᱜ ᱠᱟᱱ ᱛᱟᱵᱚᱱᱟ᱾ ᱥᱮ ᱵᱚᱱ ᱜᱩᱨᱩᱜ ᱠᱟᱱᱟ᱾ ᱟᱫᱚ ᱩᱱ ᱫᱟᱨᱟᱭ ᱩᱱ ᱚᱠᱛᱚ ᱧᱮᱞ ᱠᱟᱱᱟ ᱦᱟᱯᱲᱟᱢ ᱠᱚ ᱵᱤᱫᱟᱹᱞ ᱠᱷᱚᱱ ᱫᱚ ᱦᱟᱯᱲᱟᱢ ᱵᱩᱲᱦᱤ ᱠᱚ ᱟᱹᱰᱤ ᱫᱤᱱ ᱠᱚ ᱵᱟᱧᱪᱟᱣ ᱛᱟᱦᱮᱸ ᱫᱚ᱾ ᱦᱮᱸᱥᱮ ᱧᱮᱞ ᱟᱹᱜᱩ ᱠᱟᱱᱟ ᱟᱫᱚ ᱱᱚᱸᱜ-ᱱᱟ ᱱᱚᱸᱜ-ᱱᱟ ᱡᱮ ᱱᱚᱸᱜ-ᱚᱭ᱾ ᱱᱤᱛᱳᱜ ᱱᱩᱱᱟᱹᱜ ᱱᱚᱝᱠᱟ ᱟᱵᱚᱣᱟᱜ ᱟᱹᱰᱤ ᱠᱚᱢ ᱵᱚᱭᱮᱥ ᱨᱮ ᱟᱵᱚ ᱵᱚᱱ ᱟᱸᱻ ᱜᱩᱨᱚᱜ ᱠᱟᱱᱟ ᱥᱮᱪᱮᱫ ᱱᱚᱸᱜ-ᱱᱟ ᱠᱚᱫᱚ ᱪᱮᱫ ᱪᱮᱫ ᱠᱟᱨᱚᱱ ᱛᱮ ᱟᱵᱚ ᱫᱚᱵᱚᱱ ᱱᱚᱝᱠᱟ ᱦᱳᱭᱳᱜ ᱠᱟᱱ ᱛᱟᱵᱚᱱᱟ? ᱟᱵᱚᱣᱟᱜ ᱨᱩᱣᱟᱹ ᱟᱡᱟᱨ ᱠᱚ ᱧᱟᱢᱮᱫ ᱵᱚᱱ᱾
ᱟᱹᱞᱤᱧ ᱫᱩᱞᱤᱧ ᱞᱟᱹᱭ-ᱟ ᱟᱹᱰᱤᱠ ᱠᱤᱪᱷᱩ ᱜᱮ ᱠᱟᱨᱚᱱ ᱢᱮᱱᱟᱜ-ᱟ ᱢᱤᱫᱴᱮᱱ ᱵᱟᱨᱭᱟ ᱫᱚ ᱵᱟᱝ ᱮᱸᱻ ᱩᱱ ᱚᱠᱛᱚ ᱫᱚ ᱡᱮᱢᱚᱱ ᱢᱤᱫᱴᱮᱱ ᱜᱮ ᱠᱚ ᱡᱮ ᱪᱟᱥ ᱠᱟᱛᱮ ᱡᱚᱢ ᱦᱳᱭᱳᱜ-ᱟ᱾ ᱟᱫᱚ ᱡᱚᱛᱚ ᱦᱚᱲ ᱜᱮ ᱵᱚᱞᱛᱮ ᱜᱮᱹᱞᱮ ᱛᱟᱦᱮᱸ ᱠᱟᱱᱟ ᱥᱟᱣᱛᱟ ᱨᱮᱱ ᱦᱚᱲ ᱡᱚᱛᱚ ᱜᱮᱠᱚ ᱠᱟᱹᱢᱤ ᱛᱟᱦᱮᱸᱜᱟ ᱟᱨ ᱚᱱᱟ ᱵᱟᱫᱽ ᱦᱮᱸ ᱡᱚᱢᱟᱜ ᱧᱩᱣᱟᱜ ᱡᱩᱫᱤᱢ ᱧᱮᱞᱟ ᱩᱱ ᱚᱠᱛᱚ ᱨᱮᱱᱟᱜ ᱩᱱ ᱚᱱᱟ ᱡᱚᱢᱟᱜ ᱧᱩᱣᱟᱜ ᱠᱚᱫᱚ ᱦᱟᱸᱜ ᱚᱱᱠᱟ ᱠᱳᱱᱳ ᱥᱟᱨ ᱠᱚ ᱡᱮᱢᱚᱱ ᱵᱟᱝ ᱛᱟᱦᱮᱸ ᱠᱟᱱᱟ ᱦᱮᱸ ᱵᱟᱝ᱾ ᱟᱨ ᱩᱱᱫᱚ ᱡᱟᱦᱟ ᱠᱚ ᱵᱮᱱᱟᱣ ᱮᱠᱫᱚᱢ ᱯᱤᱭᱳᱨ ᱡᱟᱦᱟ ᱤᱭᱟᱹ ᱠᱚ ᱵᱮᱱᱟᱣ ᱛᱟᱦᱮᱸᱜ-ᱟ ᱟᱨᱠᱤ ᱡᱟᱦᱟ ᱵᱤᱨ ᱨᱮᱱᱟᱜ ᱠᱚᱜᱮ᱾ ᱦᱩᱸ ᱯᱷᱚᱞ ᱠᱚ ᱡᱚᱢ ᱵᱟᱲᱟᱭ ᱛᱟᱦᱮᱜ-ᱟ᱾ ᱚᱱᱟ ᱵᱟᱫᱽ ᱠᱟᱛᱮ ᱦᱚᱸ ᱟᱹᱵᱤᱱ ᱟᱹᱵᱤᱱ ᱪᱮᱠᱟ ᱢᱚᱱᱮᱭ ᱜᱮᱭᱟ ᱪᱮᱫ ᱠᱷᱟᱹᱛᱤᱨ ᱛᱮ ᱚᱱᱠᱟ ᱦᱳᱭᱳᱜ ᱜᱮᱭᱟ?
ᱦᱮᱸ ᱟᱹᱞᱤᱧᱟᱜ ᱢᱟᱛᱚ ᱚᱱᱟᱜᱮ ᱢᱚᱱᱮᱜ-ᱟ᱾ ᱪᱮᱫᱟᱜ ᱥᱮ ᱠᱟᱨᱚᱱ ᱩᱱ ᱥᱮᱫᱟᱭ ᱩᱱ ᱡᱩᱜᱽ ᱫᱚ ᱟᱵᱚ ᱫᱚ᱾ ᱦᱟᱯᱲᱟᱢ ᱠᱚᱫᱚ ᱡᱟᱹᱥᱛᱤ ᱚᱱᱟ ᱰᱟᱝᱨᱟ, ᱜᱟᱹᱭ ᱜᱩᱨᱤᱡ ᱠᱷᱚᱵᱚᱱ ᱞᱟᱹᱠᱛᱤᱭᱟᱜ ᱠᱟᱱ ᱛᱟᱦᱮᱸᱫ ᱫᱚ ᱵᱟᱹᱫᱽ ᱠᱚᱨᱮ ᱫᱚ᱾ ᱵᱟᱹᱫᱽ ᱠᱷᱮᱛ ᱠᱚᱨᱮ ᱫᱚ᱾ ᱟᱨ ᱱᱤᱛᱳᱜ ᱫᱚ ᱧᱮᱞᱚᱜ ᱠᱟᱱᱟ ᱢᱟᱱ ᱢᱟᱹᱱᱢᱤ ᱚᱠᱛᱚ ᱥᱟᱣ ᱥᱟᱣᱛᱮ ᱦᱚᱲ ᱦᱚᱸᱵᱚᱱ ᱟᱯᱰᱮᱴ ᱤᱫᱤᱜ ᱠᱟᱱᱟ᱾ ᱟᱸᱻ ᱱᱟᱣᱟ, ᱱᱟᱣᱟ ᱱᱤᱛᱚᱝ ᱫᱚ ᱥᱟᱨ, ᱨᱟᱱ ᱠᱚ ᱧᱟᱢᱚᱜ ᱠᱟᱱᱟ᱾ ᱱᱤᱛᱚᱝ ᱫᱚ ᱚᱱᱟ ᱠᱚᱵᱚᱱ ᱮᱢᱟᱜ ᱠᱟᱱᱟ ᱾ᱚᱱᱟ ᱠᱚ ᱡᱚᱢ ᱠᱟᱛᱮ ᱦᱚᱸ ᱟᱵᱚᱣᱟᱜ ᱦᱚᱲᱢᱚ ᱟᱹᱨᱤ ᱵᱟᱹᱲᱤᱡᱚᱜ ᱠᱟᱱ ᱛᱟᱵᱚᱱᱟ᱾ ᱟᱨ ᱧᱮᱞᱚᱜ ᱠᱟᱱᱟ ᱾ᱡᱟᱹᱥᱛᱤ ᱱᱤᱛᱚᱝ ᱡᱮᱢᱚᱱ ᱧᱮᱞᱚᱜ ᱠᱟᱱᱟ ᱟᱱᱟᱡᱽ ᱠᱚᱵᱚᱱ ᱞᱟᱹᱭ ᱞᱮᱠᱷᱟᱱ᱾ ᱡᱮᱢᱚᱱ ᱡᱷᱤᱝᱜᱟᱹ ᱠᱚᱵᱚᱱ ᱢᱮᱱᱟ ᱡᱷᱤᱝᱜᱟᱹ ᱠᱟᱛᱷᱟ ᱡᱮᱢᱚᱱ ᱢᱤᱫ ᱧᱤᱫᱟᱹ ᱵᱷᱤᱛᱤᱨ ᱨᱮᱜᱮ ᱠᱚ ᱦᱚᱸ ᱥᱮᱲᱟ ᱦᱚᱪᱚᱭᱮᱜ-ᱟ ᱵᱟᱡᱟᱨ ᱨᱮᱠᱚ ᱟᱹᱠᱷᱨᱤᱧ ᱮᱜ-ᱟ᱾ ᱢᱟᱹᱱᱢᱤᱭᱟᱜ ᱠᱟᱹᱣᱰᱤ ᱞᱟᱹᱜᱤᱫ ᱛᱤᱱᱟᱹᱜ ᱠᱤᱪᱷᱩ ᱠᱚ ᱠᱚᱨᱟᱣ ᱫᱟᱲᱮᱭᱟᱜ ᱠᱟᱱᱟ᱾ ᱟᱫᱚ ᱚᱱᱠᱟ ᱛᱤᱱᱟᱹᱜ ᱵᱚᱱ ᱟᱯᱰᱮᱴᱚᱜ ᱠᱟᱱᱟ ᱛᱤᱱᱟᱹᱜ ᱞᱚᱜᱚᱱᱚᱜ ᱠᱟᱱᱟ ᱵᱚᱱ᱾ ᱢᱮᱱᱠᱷᱟᱱ ᱟᱵᱚ ᱦᱚᱲᱢᱚ ᱨᱮᱦᱚᱸ ᱩᱱᱟᱹᱜ ᱜᱮ ᱦᱳᱭ ᱛᱚ ᱵᱟᱹᱲᱤᱡ ᱤᱫᱤᱜ ᱠᱟᱱ ᱛᱟᱵᱚᱱᱟ᱾ᱟᱫᱚ ᱚᱱᱚ ᱚᱱᱟ ᱨᱟᱱ ᱡᱚᱢ ᱚᱱᱟ ᱨᱟᱱ, ᱨᱟᱱ ᱥᱟᱨ ᱮᱢ ᱠᱚᱫᱚ ᱵᱟᱝ ᱮᱢ ᱞᱮᱠᱷᱟᱱ ᱱᱟᱯᱟᱭᱚᱜ-ᱟ ᱟᱵᱚᱣᱟᱜ ᱩᱭ ᱤᱧᱟᱹᱜ ᱩᱭᱦᱟᱹᱨ ᱛᱮ ᱫᱚᱧ ᱢᱮᱱᱟ᱾
ᱟᱱᱟᱡᱽ ᱠᱚ ᱡᱮᱦᱮᱛᱩᱼᱼ
ᱚ ᱴᱷᱤᱠ ᱦᱚᱸ ᱚᱱᱟ ᱦᱚᱸ ᱴᱷᱤᱠ ᱜᱮᱵᱤᱱ ᱞᱟᱹᱭᱫᱟ ᱪᱮᱫᱟᱜ ᱥᱮᱼᱼ ᱚᱱᱟ ᱜᱮ ᱟᱨᱠᱤ ᱚᱱᱟ ᱠᱚᱜᱮ ᱟᱨᱠᱤ ᱪᱮᱫᱟᱜ ᱡᱮ ᱱᱮᱛᱟᱨ ᱫᱚ ᱟᱨ ᱠᱚ ᱨᱩᱣᱟᱹ ᱦᱟᱹᱥᱩᱜ ᱠᱟᱱᱟ ᱛᱮᱦᱮᱧᱼᱼ ᱨᱟᱱ ᱮ ᱡᱚᱢ ᱠᱮᱫᱟ ᱵᱮᱥ ᱮᱱᱟᱭ ᱜᱟᱯᱟ ᱜᱮ ᱵᱟᱨ ᱥᱤᱧ ᱯᱚᱨ ᱜᱮ ᱟᱨᱚ ᱧᱮᱞᱮ ᱢᱮ ᱨᱩᱣᱟᱹ ᱨᱩᱣᱟᱹ ᱡᱚᱴᱟᱣ ᱠᱟᱫᱮᱭᱟ᱾ ᱦᱮᱸ ᱥᱮ ᱵᱟᱝ?
ᱦᱚᱸ ᱟᱫᱚ ᱚᱱᱮ ᱚᱱᱟ ᱠᱚᱜᱮᱞᱤᱧ ᱪᱮᱥᱴᱟᱭᱟ ᱡᱟᱛᱮᱼᱼ ᱡᱮᱢᱚᱱ ᱚᱲᱟᱜ ᱠᱚᱨᱮ ᱵᱚᱱ ᱞᱟᱜᱟᱣ ᱠᱟᱜ ᱠᱷᱟᱱ ᱚᱱᱟ ᱦᱚᱛᱚᱫ ᱠᱚ ᱥᱮ ᱯᱩᱨᱟᱹᱭ ᱠᱚᱼᱼ ᱟ ᱥᱤᱡᱤᱱ ᱚᱱᱩᱥᱟᱨ ᱛᱮᱢᱟ ᱟᱵᱚ ᱱᱟᱦᱟᱜ ᱥᱚᱵᱽᱡᱤ ᱠᱚᱢᱟ ᱢᱮᱱᱟᱜ ᱛᱟᱵᱚᱱ ᱜᱮᱭᱟ ᱟᱫᱚ ᱚᱲᱟᱜ ᱵᱟᱲᱜᱮ ᱠᱚᱨᱮ ᱵᱚᱱ ᱞᱟᱜᱟᱣ ᱠᱟᱜ ᱠᱷᱟᱱᱼᱼ ᱱᱟᱯᱟᱭᱚᱜ-ᱟ ᱵᱤᱱᱟ ᱨᱟᱱ ᱥᱟᱨ ᱛᱮ᱾ ᱦᱩᱸ ᱵᱟᱡᱟᱨ ᱠᱚᱨᱮ ᱫᱚ ᱱᱟᱜ ᱡᱟᱦᱟᱸ ᱠᱚ ᱟᱹᱠᱷᱨᱤᱧᱟ ᱢᱟᱹᱱᱢᱤ ᱫᱚ ᱚᱠᱟ ᱠᱟᱹᱣᱰᱤ ᱞᱟᱹᱜᱤᱫ ᱜᱮ᱾ ᱛᱚ ᱠᱚᱢ ᱛᱮ ᱦᱩᱭᱩᱜ ᱛᱟᱠᱚ ᱢᱟ ᱚᱱᱟ ᱞᱟᱹᱜᱤᱫ ᱜᱮ ᱱᱟᱜ ᱠᱚ ᱟᱹᱠᱷᱨᱤᱧᱟ ᱠᱤᱨᱤᱧ ᱟᱹᱠᱷᱨᱤᱧᱟ ᱠᱚ᱾ ᱟᱫᱚ ᱥᱚᱵ ᱥᱚᱢᱚᱭ ᱵᱚᱱ ᱪᱮᱥᱴᱟᱭᱟ ᱡᱟᱛᱮ ᱠᱚᱢ ᱤᱭᱟᱹ ᱛᱮ ᱠᱚ ᱵᱚᱱ ᱡᱚᱢ ᱢᱟ᱾ ᱠᱚᱢ ᱨᱟᱱ ᱥᱟᱨ ᱡᱤᱱᱤᱥ ᱜᱮᱵᱚᱱ ᱡᱚᱢ ᱢᱟ᱾
ᱦᱩᱸ
ᱦᱚᱭᱛᱚ ᱚᱱᱟ ᱨᱳᱜᱽ ᱟᱡᱟᱨ ᱠᱷᱚᱱᱟᱜ ᱫᱩᱜ ᱫᱟᱨᱟᱢᱚᱜ ᱟᱵᱚᱱ ᱟᱵᱚ ᱦᱚᱸ ᱵᱟᱝ ᱥᱮ? ᱟᱫᱚ ᱜᱚᱝᱠᱮ ᱟᱯᱮ ᱥᱤᱫ ᱫᱚ ᱪᱮᱫ ᱪᱮᱫ ᱠᱚ ᱪᱟᱥ ᱠᱚ ᱦᱳᱭᱳᱜ ᱜᱮᱭᱟ?
ᱱᱤᱭᱟᱹ ᱚᱠᱛᱚ ᱫᱚ ᱦᱳᱲᱳ ᱠᱚᱜᱮ ᱠᱚ ᱪᱟᱥ ᱵᱟᱲᱟᱭ ᱫᱟ ᱡᱚᱛᱚ ᱜᱮ᱾ ᱟᱫᱚ ᱱᱚ ᱦᱳᱲᱳ ᱠᱚ ᱨᱟᱠᱟᱵ ᱠᱟᱛᱮᱫᱼᱼ ᱚᱠᱚᱭ ᱠᱚᱫᱚ ᱦᱟᱸᱜ ᱵᱟᱨ ᱦᱩᱲᱩ ᱠᱚ ᱪᱟᱥᱟ ᱱᱤᱛᱚᱜ ᱢᱤᱫ ᱫᱷᱟᱣᱼᱼ ᱟᱨ ᱢᱤᱫ ᱫᱷᱟᱣ ᱚᱱᱮ ᱫᱷᱚᱨᱚᱱ ᱦᱳᱲᱳ ᱡᱟᱦᱟ ᱠᱚ ᱞᱟᱹᱭᱟ ᱚᱱᱟ ᱠᱚ ᱪᱟᱥ ᱜᱮᱭᱟ᱾ ᱚᱱᱟ ᱵᱟᱛ ᱠᱟᱛᱮ ᱚᱱᱟ ᱵᱟᱛ ᱠᱟᱛᱮ ᱫᱚ ᱡᱟᱦᱟᱸᱭᱼᱼ ᱦᱩᱲᱩ ᱵᱟᱠᱚ ᱪᱟᱥ ᱫᱟ ᱩᱱᱠᱩ ᱫᱚᱼᱼ ᱱᱚᱣᱟ ᱦᱩᱲᱩ ᱨᱟᱠᱟᱵ ᱠᱟᱛᱮᱜ ᱤᱭᱟᱹ ᱠᱚᱠᱚ ᱪᱟᱥ ᱜᱮᱭᱟ ᱦᱩᱸᱼᱼ ᱡᱟᱦᱟᱸ ᱛᱩᱲᱤ ᱠᱚ ᱞᱟᱹᱭᱟ ᱛᱩᱲᱤ ᱠᱚ ᱠᱚᱥᱞᱟ ᱠᱚ ᱚᱱᱟ ᱠᱚ ᱠᱚ ᱪᱟᱥ ᱜᱮᱭᱟ᱾ ᱵᱤᱥᱤ ᱜᱮ ᱚᱱᱟ ᱟᱨ ᱠᱤ᱾
ᱦᱮᱸ ᱚᱱᱟ ᱠᱚ ᱦᱚᱸ ᱞᱟᱹᱠᱛᱤ ᱠᱟᱱ ᱛᱟᱵᱚᱱᱟ᱾ ᱦᱮᱸ ᱢᱮᱱ ᱵᱤᱱ
ᱥᱩᱱᱩᱢ ᱛᱮ ᱦᱚᱸ ᱛᱩᱲᱤ ᱛᱮ ᱚᱱᱟ ᱠᱷᱚᱱ ᱜᱮ ᱪᱟᱞᱟᱣ ᱜᱚᱫᱚᱜ ᱛᱟᱢᱟ ᱟᱨ ᱠᱤ ᱠᱤᱨᱤᱧ ᱵᱟᱝ ᱦᱳᱭᱳᱜᱼᱟ
ᱦᱩᱸ ᱟᱨ ᱠᱚ ᱢᱮᱱᱟ ᱥᱮ ᱚᱲᱟᱜ ᱢᱟᱱᱮᱼᱼ ᱠᱤᱨᱤᱧ ᱡᱤᱱᱤᱥ ᱠᱷᱚᱱ ᱫᱚ ᱚᱲᱟᱜ ᱡᱤᱱᱤᱥ ᱫᱚ ᱥᱟᱦᱟᱨᱚᱜ ᱜᱮᱭᱟ᱾ ᱟᱫᱚ ᱚᱱᱟ ᱞᱮᱠᱟᱛᱮ ᱡᱩᱫᱤ ᱵᱚᱱ ᱪᱟᱥ ᱠᱮᱭᱟ ᱟᱫᱚ ᱡᱟᱦᱟᱸ ᱞᱮᱠᱟ ᱜᱮᱢ ᱡᱚᱢ᱾ ᱢᱮᱱᱠᱷᱟᱱ ᱠᱤᱨᱤᱧᱟᱜ ᱫᱚ ᱠᱤᱨᱤᱧ ᱛᱮᱦᱚᱸ ᱵᱟᱢ ᱯᱚᱥᱟᱜᱟ ᱱᱮᱛᱟᱨ ᱡᱟ ᱥᱩᱱᱩᱢ ᱠᱚᱨᱮᱱᱟᱜ ᱫᱟᱢ ᱦᱳᱭ ᱠᱟᱱᱟ᱾ ᱚᱜ ᱫᱤᱱ ᱫᱤᱱ ᱛᱮ ᱠᱟᱹᱣᱲᱤ ᱠᱚᱦᱚᱸ ᱡᱟᱹᱥᱛᱤ ᱤᱫᱤᱜ ᱠᱟᱱᱟ ᱡᱷᱚᱛᱚ ᱡᱤᱱᱤᱥ ᱨᱮᱱᱟᱜ ᱜᱮ᱾ ᱟᱫᱚ ᱚᱱᱟ ᱞᱮᱠᱟᱛᱮ ᱡᱩᱫᱤ ᱪᱟᱥ ᱠᱮᱭᱟᱵᱚᱱ ᱱᱟᱯᱟᱭᱚᱜᱼᱟ ᱟᱵᱚᱣᱟᱜ ᱚᱲᱟᱜ ᱠᱷᱚᱨᱪᱟ ᱨᱮᱦᱚᱸ ᱚᱰᱳᱠᱚᱜᱼᱟ᱾
ᱦᱩᱸ
ᱟᱫᱚ ᱚᱱᱟ ᱪᱷᱟᱲᱟ ᱠᱟᱛᱮᱫ ᱦᱚᱸ ᱥᱚᱵᱽᱡᱤ ᱠᱚ ᱫᱚ ᱪᱮᱫ ᱪᱮᱫ ᱠᱚᱯᱮ ᱪᱟᱥ ᱵᱟᱲᱟᱭ ᱜᱮᱭᱟ ᱵᱟᱯᱮ ᱪᱟᱥ ᱜᱮᱭᱟ ᱥᱚᱵᱽᱡᱤ ᱠᱚ?
ᱥᱚᱵᱽᱡᱤ ᱠᱚ ᱢᱤᱫ ᱥᱳᱢᱳᱭ ᱱᱚᱣᱟ ᱠᱚᱨᱮ ᱪᱟᱥ ᱦᱳᱭᱳᱜ ᱛᱟᱦᱮᱸᱱᱟ ᱚᱱᱮᱼᱼ ᱢᱤᱫ ᱵᱟᱨᱭᱟ ᱟᱲᱟᱜ ᱠᱚ ᱵᱮᱸᱜᱟᱲ ᱠᱚ ᱛᱟᱨᱯᱚᱨᱼᱼ ᱵᱷᱤᱱᱰᱤ ᱵᱷᱤᱱᱰᱤ
ᱟᱪᱪᱷᱟ ᱟᱪᱪᱷᱟ᱾
ᱤᱱᱟᱹᱜ ᱠᱟᱛᱮᱫ ᱠᱤᱪᱷᱩ ᱟᱨ ᱵᱟᱨᱭᱟ ᱯᱮᱭᱟ ᱞᱮᱠᱟᱼᱼ ᱯᱨᱟᱭ ᱢᱤᱫ ᱫᱷᱟᱣ ᱞᱮ ᱪᱟᱥ ᱛᱟᱦᱮᱫ ᱥᱚᱵᱽᱡᱤ ᱵᱟᱝ ᱠᱟᱱᱟ ᱟᱨ ᱠᱤ ᱚᱱᱟ ᱢᱤᱫ ᱥᱮᱨᱢᱟᱞᱮ ᱪᱟᱥ ᱞᱮᱫᱟ ᱟᱨ ᱠᱤ ᱚᱱᱟ ᱦᱚ᱾
ᱟᱪᱪᱷᱟ᱾ ᱟᱞᱮ ᱚᱱᱛᱮ ᱱᱚᱛᱮ ᱫᱚ ᱥᱟᱱᱟᱢᱟᱜ ᱜᱮ ᱠᱚ ᱪᱟᱥᱟ ᱞᱮ ᱞᱮᱠᱷᱟᱱ ᱚᱱᱠᱟ ᱛᱮᱦᱚᱸ ᱚᱱᱠᱟ ᱫᱚ ᱠᱷᱱ ᱛᱤ ᱫᱚ ᱵᱟᱹᱱᱩᱜ ᱟᱱᱟ᱾ ᱟᱫᱚ ᱡᱷᱚᱛᱚᱣᱟᱜ ᱜᱮ ᱦᱩᱲᱩ ᱦᱚᱸ ᱵᱟᱨ ᱥᱮᱨᱢᱟ ᱠᱚ ᱵᱟᱨ ᱤᱭᱟᱹ ᱢᱟᱱᱮ ᱵᱚᱪᱪᱷᱚᱨ ᱨᱮ ᱵᱟᱨ ᱫᱷᱟᱣ ᱠᱚ ᱪᱟᱥᱟ᱾
ᱟᱨ ᱥᱚᱵᱽᱡᱤ ᱠᱚ ᱦᱚᱸ ᱛᱩᱲᱤ, ᱛᱤᱞᱢᱤᱧ ᱠᱚᱢᱟᱠᱚ ᱪᱟᱥᱮᱫ ᱜᱮ᱾ ᱟᱫᱚ ᱵᱟᱨ ᱯᱟᱥᱴᱟ ᱨᱮ ᱚᱱᱮ ᱚᱱᱠᱟ ᱦᱳᱭᱳᱜ-ᱟ ᱢᱟᱱᱮ ᱚᱱᱟ ᱫᱚ ᱦᱤᱛᱚᱝ ᱡᱮᱢᱚᱱ ᱵᱟᱹᱫᱽ ᱠᱷᱮᱛ ᱥᱮᱫ ᱫᱚ ᱡᱟᱦᱟᱸ ᱱᱤᱛᱚᱝ ᱫᱚ ᱨᱚᱦᱚᱭ ᱪᱟᱞᱟᱜ ᱠᱟᱱᱟ ᱢᱤᱫ ᱯᱟᱥᱴᱟ ᱫᱚ ᱮᱠᱫᱚᱢ ᱨᱚᱦᱚᱭ ᱠᱚ ᱠᱚᱢᱯᱞᱤᱴ ᱟᱠᱟᱱᱟ᱾ ᱟᱫᱚ ᱚᱱᱟ ᱫᱚ ᱱᱟᱦᱟᱸᱜ ᱠᱚᱢ ᱢᱟᱹᱦᱤᱱᱟᱹ ᱨᱮᱱᱟᱜ ᱱᱟᱦᱟᱸᱜ ᱪᱟᱸᱫᱳ ᱨᱮᱱᱟᱜ ᱞᱮ ᱤᱭᱟᱹᱭᱟ ᱨᱚᱦᱚᱭᱟᱞᱮ ᱯᱮ ᱛᱷᱮᱠᱮ ᱯᱳᱱ ᱪᱟᱸᱫᱳ ᱨᱮᱱᱟᱜ᱾ ᱟᱫᱚ ᱚᱱᱟ ᱵᱷᱤᱛᱤᱨ ᱨᱮ ᱦᱩᱲᱩ ᱦᱩᱭ ᱞᱮᱱᱠᱷᱟᱱ ᱟᱫᱚ ᱚᱱᱟ ᱯᱚᱨᱮ ᱫᱚ ᱱᱟᱦᱟᱸᱜ ᱛᱩᱲᱤ ᱠᱚᱞᱮ ᱮᱢᱟ ᱡᱟᱦᱟᱸᱭ ᱫᱚ ᱥᱚᱵᱽᱡᱤ ᱠᱚᱠᱚ ᱢᱚᱱᱮᱭᱟ ᱥᱚᱵᱽᱡᱤ ᱠᱚ ᱠᱚ ᱠᱚ ᱮᱢᱟ᱾ ᱩᱸ ᱯᱚᱴᱚᱢ ᱠᱚᱯᱤ ᱪᱮᱫᱟ, ᱵᱟᱦᱟ ᱠᱚᱯᱤ ᱪᱮᱫᱟᱜ, ᱫᱟᱹᱞ ᱠᱚ ᱡᱟᱦᱟᱸᱭ ᱢᱩᱠ, ᱨᱟᱢᱲᱟ ᱡᱟᱦᱟᱸ ᱠᱚ ᱮᱢ ᱫᱟᱲᱮᱜ ᱚᱱᱠᱟ‌
ᱦᱩᱸ᱾ ᱚ
ᱦᱳᱭ᱾
ᱟᱯᱮ ᱫᱚ ᱛᱟᱞᱦᱮ ᱚᱱᱛᱮ ᱰᱟᱝᱨᱤ ᱠᱚᱜᱮᱟᱥᱮ ᱵᱟᱝ?
ᱰᱟᱝᱨᱤ ᱠᱚᱞᱮ ᱟᱹᱥᱩᱞ ᱠᱚᱜᱮᱭᱟ ᱥᱮ ᱵᱟᱝ?
ᱢᱮᱨᱚᱢ ᱠᱚ ᱰᱟᱝᱨᱤ ᱠᱚ
ᱠᱚᱫᱚ ᱰᱟᱝᱨᱤ ᱠᱚᱫᱚ ᱢᱮᱱᱟᱜ ᱠᱚᱜᱮᱭᱟ ᱟᱫᱚ ᱪᱮᱫᱟᱜ ᱥᱮ ᱟᱵᱚ ᱢᱟ ᱥᱮᱛᱟᱜ ᱟᱸᱜᱟ ᱟᱠᱟᱱ ᱠᱷᱟᱱ ᱜᱮ ᱟᱵᱚ ᱫᱚ ᱜᱩᱨᱤᱡ ᱛᱟᱵᱚᱱ ᱞᱟᱹᱠᱛᱤ ᱥᱮ᱾ ᱛᱚ ᱚᱱᱟ ᱵᱟᱠᱷᱨᱟ ᱫᱚᱱ ᱟᱦᱟᱸᱜ ᱰᱟᱝᱨᱤ ᱠᱚᱫᱚ ᱫᱚᱦᱚ ᱦᱩᱭ ᱟᱠᱟᱱᱟ ᱟᱫᱚ ᱜᱷᱟᱨᱚᱸᱧᱡᱽ ᱠᱚᱨᱮ ᱦᱚᱸ ᱵᱚᱱ ᱠᱚᱢ ᱧᱚᱜ ᱜᱮᱭᱟ ᱛᱚ ᱤᱱᱟᱹᱠᱷᱟᱱ ᱟᱫᱚ ᱚᱱᱟ ᱩᱱᱠᱩ ᱞᱟᱹᱜᱤᱫ ᱦᱚᱸᱛᱚ ᱢᱤᱫᱦᱚᱲ ᱞᱟᱠ ᱞᱟᱹᱠᱛᱤ ᱠᱟᱱ ᱜᱮᱭᱟ ᱩᱱᱠᱩ ᱧᱮᱞ ᱵᱟᱲᱟ ᱞᱟᱹᱜᱤᱫ᱾ ᱟᱫᱚ ᱠᱚᱢ ᱧᱚᱜ ᱠᱷᱟᱹᱛᱤᱨ ᱛᱮ ᱜᱷᱟᱨᱚᱸᱧᱡᱽ ᱠᱚᱨᱮ ᱦᱚᱲ ᱠᱚ ᱚᱱᱟ ᱠᱷᱟᱹᱛᱤᱨ ᱩᱱᱟᱹᱜ ᱫᱚ ᱱᱟᱦᱟᱸᱜ ᱥᱟᱸᱜᱮ ᱫᱚ ᱱᱟᱦᱟᱸᱜ ᱵᱟᱝ ᱫᱚᱦᱚ ᱵᱟᱲᱟ ᱦᱩᱭ ᱠᱟᱱᱟ᱾ ᱟᱸᱜᱟ ᱛᱚᱨᱟ ᱨᱮ ᱡᱟᱦᱟᱸ ᱜᱩᱨᱤᱡ ᱵᱚᱱ ᱞᱟᱹᱠᱛᱤᱜ-ᱟ, ᱚᱱᱟ ᱵᱟᱠᱷᱨᱟ ᱛᱮᱫᱚ ᱱᱟᱦᱟᱸᱜ ᱚᱱᱟ ᱞᱟᱹᱠᱛᱤ ᱯᱩᱨᱚᱱ ᱞᱟᱹᱜᱤᱫ ᱫᱚ ᱱᱟᱦᱟᱸᱜ ᱢᱮᱱᱟᱜ ᱠᱚᱜᱮᱭᱟ ᱟᱫᱚ ᱚᱱᱟ ᱞᱟᱹᱜᱤᱫ ᱜᱮ ᱢᱮᱱᱟᱜ ᱠᱚᱣᱟ ᱱᱟᱦᱟᱸᱜ᱾
ᱟᱫᱚ
ᱜᱚᱢᱠᱮ ᱵᱟᱝ ᱟᱸᱡᱚᱢᱚᱜ ᱠᱟᱱ‌ ᱱᱮᱴᱳᱣᱟᱨᱠ ᱠᱚ ᱯᱨᱚᱵᱞᱮᱢᱮᱜ-ᱟᱭ᱾
ᱦᱩᱸ ᱱᱤᱛᱳ ᱟᱸᱡᱚᱢᱚᱜ ᱠᱟᱱ ᱛᱟᱞᱤᱧᱟ?
ᱦᱮᱸ ᱦᱮᱸ ᱟᱸᱡᱚᱢᱚᱜ ᱠᱟᱱᱟ᱾
ᱚ ᱟᱞᱤᱧ ᱟᱞᱮ ᱱᱚᱛᱮ ᱫᱚ ᱦᱟᱸᱜ ᱮᱸ ᱦᱳᱭ ᱞᱟᱹᱭ ᱵᱤᱱ ᱢᱟ?
ᱟᱹᱵᱤᱱᱜᱮ ᱱᱟᱦᱟᱸᱜ ᱵᱤᱱ ᱢᱮᱱᱮᱫ ᱟᱯᱮ ᱚᱱᱛᱮ ᱰᱟᱝᱨᱤ ᱥᱮ ᱪᱤᱞᱤ ᱦᱟᱸᱜ ᱵᱤᱱ ᱢᱮᱱᱮᱫ?
ᱟᱞᱮ ᱱᱚᱛᱮ ᱫᱚ ᱦᱟᱸᱜ ᱰᱟᱝᱨᱤ ᱠᱟᱰᱟ ᱫᱚ ᱡᱟᱹᱥᱛᱤ ᱫᱚ ᱦᱟᱸᱜ ᱵᱟᱨ ᱦᱚᱲ ᱨᱮᱱ ᱡᱟᱦᱟᱸᱭ ᱠᱚ ᱠᱟᱰᱟ ᱠᱚ ᱢᱮᱱᱟᱜ ᱠᱚᱣᱟ ᱩᱱᱠᱩ ᱛᱚᱞᱟ ᱜᱟᱹᱲᱤ ᱠᱚᱠᱚ ᱥᱤ ᱵᱟᱲᱟᱭᱟ᱾ ᱱᱮᱛᱟᱨ ᱫᱚ ᱦᱟᱸᱜ ᱥᱤᱭᱳᱜ ᱫᱚ ᱦᱟᱸᱜ ᱴᱟᱠᱴᱟᱨ ᱛᱮᱜᱮ ᱛᱚ᱾ ᱟᱫᱚ ᱚᱱᱟ ᱠᱷᱟᱹᱛᱤᱨ ᱵᱮᱥᱤ ᱫᱚᱦᱟᱸᱜ ᱞᱟᱜᱟᱣ ᱠᱚᱣᱟ᱾ ᱢᱮᱱᱠᱷᱟᱱ ᱢᱮᱨᱚᱢ ᱠᱚ ᱥᱩᱠᱨᱤ ᱠᱚ ᱛᱟᱨᱯᱚᱨ ᱜᱮᱰᱮᱸ ᱠᱚᱫᱚ ᱟᱹᱰᱤ ᱡᱟᱹᱥ ᱛᱤ ᱜᱮ ᱢᱮᱱᱟᱜ ᱠᱚᱣᱟ ᱱᱚᱣᱟ ᱠᱚᱨᱮ ᱾ ᱟᱨ ᱜᱮᱰᱮ ᱫᱚ ᱫᱚᱢᱮ ᱡᱟᱹᱥᱛᱤ ᱵᱟᱹᱱᱩᱜ ᱠᱚᱣᱟ ᱪᱮᱫᱟᱜ ᱥᱮ ᱜᱟᱹᱰᱭᱟᱹ ᱵᱟᱹᱱᱩᱜᱼᱟ ᱢᱮᱱᱠᱷᱟᱱ ᱥᱩᱠᱨᱤ ᱫᱚ ᱟᱹᱰᱤ ᱡᱟᱹᱥ ᱛᱤ ᱜᱮᱭᱟ ᱡᱚᱛᱚ ᱚᱲᱟᱜ ᱨᱮᱜᱮᱢ ᱧᱟᱢ ᱠᱚᱣᱟ ᱱᱚᱛᱮ ᱫᱚ ᱾ ᱟᱨ ᱩᱱᱠᱩ ᱫᱚ ᱡᱟᱞᱟ ᱦᱚᱸ ᱠᱟᱹᱴᱤᱡ ᱠᱚᱢ ᱜᱮ ᱾ ᱦᱮᱸ ᱥᱮ ᱢ
ᱫᱚᱦᱚ ᱞᱟᱹᱠᱛᱤ ᱠᱟᱱ ᱛᱟᱵᱚᱱᱟ ᱢᱮᱱᱮ ᱟᱞᱤᱧ ᱪᱮᱫᱟᱜ ᱥᱮ ᱟᱵᱚ ᱢᱟ ᱥᱩᱫᱩ ᱱᱟᱸᱦᱜ ᱠᱟᱹᱢᱤ ᱠᱟᱛᱮᱜ ᱥᱮ ᱦᱩᱲᱩ ᱪᱟᱣᱞᱮ ᱪᱟᱥ ᱠᱟᱛᱮᱜ ᱫᱚ ᱱᱟᱦᱜ ᱥᱩᱫᱷᱩ ᱱᱟᱦᱜ ᱫᱚ ᱵᱟ ᱴᱟᱠᱟ ᱟᱵᱚᱣᱟᱜ ᱠᱟᱹᱣᱰᱤ ᱥᱮ ᱵᱟᱝ ᱯᱩᱨᱚᱱᱚᱜ ᱛᱟᱵᱚᱱᱟ ᱥᱮ ᱾ ᱟᱨ ᱢᱟᱱᱢᱤᱭᱟᱜ ᱫᱚ ᱴᱟᱠᱟ ᱫᱚ ᱱᱟᱦᱜ ᱛᱤᱥ ᱨᱮᱦᱚᱸ ᱯᱮᱨᱮᱡ ᱯᱩᱨᱚᱱ ᱫᱚ ᱱᱟᱦᱜ ᱵᱟᱝ ᱵᱚᱱ ᱯᱩᱨᱚᱱᱚᱜ ᱠᱟᱱ ᱜᱮᱭᱟ ᱾ ᱡᱟᱦᱟᱸᱭ ᱵᱚᱱ ᱪᱟᱹᱠᱨᱤᱭᱜ ᱨᱮᱦᱚᱸ ᱡᱟᱦᱟᱸᱭ ᱵᱚᱱ ᱱᱚᱠᱨᱤᱭᱮᱫ ᱨᱮᱦᱚᱸ ᱾ ᱢᱮᱱᱠᱷᱟᱱ ᱚᱱᱟ ᱞᱟᱹᱜᱤᱫ ᱫᱚ ᱰᱟᱝᱨᱤ ᱢᱮᱨᱚᱢ ᱫᱚ ᱱᱟᱸᱦᱜ ᱫᱚᱦᱚ ᱞᱟᱹᱠᱛᱤ ᱠᱟᱱ ᱛᱟᱵᱚᱱ ᱜᱮᱭᱟ ᱾ ᱩᱱᱠᱩ ᱠᱟᱛᱮᱜ ᱜᱮ ᱟᱵᱚᱣᱟᱜ ᱦᱚᱸ ᱜᱷᱟᱨᱚᱸᱧᱡᱽ ᱠᱚᱫᱚ ᱪᱟᱞᱟᱜ ᱛᱟᱵᱚᱱ ᱜᱮᱭᱟ ᱾
ᱦᱩᱸ ᱾ ᱟᱨ ᱥᱩᱠᱨᱤ ᱟᱹᱥᱩᱞ ᱫᱚ ᱦᱟᱸᱜ ᱩᱱᱟᱹᱜ ᱦᱚᱸ ᱵᱟᱝ ᱡᱟᱞᱟᱣᱟ ᱾ ᱟᱹᱥᱩᱞ ᱫᱚ ᱦᱮᱸ ᱵᱟᱝ? ᱟᱫᱚ ᱚᱱᱟ ᱠᱷᱟᱹᱛᱤᱨ ᱵᱷᱟᱹᱜᱤ ᱜᱮᱠᱚ ᱟ ᱟᱹᱥᱩᱞ ᱠᱚᱜᱮᱭᱟ ᱱᱚᱛᱮ ᱫᱚ ᱟᱨ ᱚᱱᱟ ᱠᱷᱟᱹᱛᱤᱨ ᱜᱮ ᱩᱱᱟᱹᱜ ᱡᱟᱞᱟ ᱦᱚᱸ ᱵᱟᱹᱱᱩᱜᱼᱟ ᱾ ᱟᱨ ᱡᱩᱫᱤ ᱫᱚᱢᱮ ᱜᱮᱢ ᱵᱮᱥᱛᱚ ᱜᱚᱫᱚᱜᱼᱟ ᱟᱲᱟᱜ ᱠᱟᱭᱟᱢ ᱟᱨᱠᱤ ᱾ ᱟᱛᱤᱧ ᱵᱟᱲᱟᱭᱟᱭ ᱚᱱᱠᱟ ᱾
ᱟᱪᱪᱷᱟ, ᱦᱮᱸ ᱚᱲᱟᱜ ᱠᱚᱨᱮ ᱫᱚ ᱥᱩᱠᱨᱤ ᱠᱚᱦᱚᱸ ᱟᱞᱮ ᱱᱚᱸᱰᱮ ᱫᱚ ᱢᱮᱱᱟᱜ ᱠᱚᱜᱮᱭᱟ ᱪᱮᱫᱟᱜ ᱥᱮ ᱟᱵᱚ ᱡᱟᱦᱟᱸ ᱵᱚᱱ ᱡᱚᱢᱟ ᱫᱟᱜ ᱥᱤᱴᱷᱟᱹ ᱛᱮᱜᱮ ᱛᱵᱚᱱ ᱦᱟᱸᱜ ᱵᱚᱱ ᱟᱹᱥᱩᱞᱮᱫ ᱠᱚᱣᱟ ᱦᱮᱸ ᱥᱮ? ᱟᱫᱚ ᱚᱱᱟ ᱨᱮᱫᱚ ᱱᱟᱦᱜ ᱡᱟᱦᱟᱱᱟᱜ ᱫᱚ ᱵᱟᱝ ᱞᱟᱜᱟᱜ ᱠᱟᱱ ᱛᱟᱵᱚᱱᱟ, ᱟᱫᱚ ᱚᱱᱟ ᱵᱟᱠᱷᱨᱟ ᱛᱮ ᱠᱷᱟᱹᱞᱤ ᱠᱟᱹᱴᱤᱡ ᱟᱨ ᱱᱚᱝᱠᱟ ᱦᱚᱸ ᱟᱵᱚ ᱫᱚ ᱩᱱᱠᱩ ᱫᱚ ᱱᱚᱝᱠᱟ ᱦᱚᱸᱵᱚᱱ ᱫᱟᱲᱮᱭᱟᱠᱚᱣᱟ ᱡᱮ ᱰᱟᱝᱨᱤ ᱢᱮᱨᱚᱢ ᱞᱮᱠᱟ ᱫᱚ ᱱᱟᱦᱜ ᱵᱟᱝᱜᱮ ᱡᱮ ᱟᱹᱛᱤᱧ ᱫᱚ ᱱᱟᱦᱜ ᱤᱫᱤᱭᱮ ᱢᱮᱜᱮ ᱾ ᱛᱚᱞ ᱨᱮᱜᱮᱢ ᱫᱚᱦᱚ ᱠᱟᱭ ᱨᱮᱦᱚᱸ ᱩᱱᱤ ᱫᱚᱢ ᱟᱹᱥᱩᱞ ᱜᱟᱱᱮᱭᱟ ᱚᱱᱠᱟ ᱠᱟᱛᱮᱫ ᱦᱚᱸ ᱾ ᱟᱫᱚ ᱚᱱᱟ ᱞᱮᱠᱟᱛᱮ ᱥᱩᱠᱨᱤ ᱠᱚᱫᱚ ᱱᱟᱦᱜ ᱢᱮᱱᱟᱜ ᱠᱚᱜᱮᱭᱟ ᱾
ᱦᱮᱸ ᱛᱟᱦᱚᱞᱮ ᱯᱚᱨᱚᱵᱽ ᱯᱩᱱᱟᱹᱭ ᱠᱚᱫᱚ ᱪᱮᱫ ᱠᱚᱯᱮ ᱢᱟᱱᱟᱣ ᱵᱟᱲᱟᱭᱮᱫᱟ ᱚᱱᱛᱮ ᱫᱚ ᱱᱤᱛᱚᱜ ᱫᱚ?
ᱯᱚᱨᱚᱵᱽ ᱯᱩᱱᱟᱹᱭ ᱫᱚ ᱦᱟᱸᱜ ᱱᱤᱛᱚᱜ ᱚᱠᱛᱚ ᱫᱚ ᱱᱟᱦᱟᱜ ᱚᱱᱠᱟ ᱫᱚ ᱡᱟᱦᱟᱱᱟᱜ ᱯᱚᱨᱚᱵᱽ ᱠᱚᱫᱚ ᱱᱟᱦᱜ ᱵᱟᱹᱱᱩᱜ ᱟᱱᱟ ᱫᱤᱭᱳ ᱱᱚᱜᱼᱚᱭ ᱱᱟᱜ ᱫᱟᱥᱟᱸᱭ ᱪᱟᱸᱫᱚ ᱜᱮ ᱱᱟᱦᱟᱜ ᱥᱮᱴᱮᱨ ᱦᱤᱡᱩᱜ ᱠᱟᱱᱟ ᱫᱟᱥᱟᱸᱭ ᱯᱚᱨᱚᱵᱽ ᱠᱚᱜᱮ ᱛᱟᱵᱚᱱ ᱱᱟᱦᱜ ᱾
ᱟᱨ ᱚᱱᱟ ᱵᱟᱝ ᱠᱟᱛᱮᱫ ᱫᱚ ᱱᱟᱦᱜ ᱮᱴᱟᱜ ᱮᱴᱟᱜ ᱯᱚᱨᱚᱵᱽ ᱠᱚᱢᱟ ᱢᱟᱱᱟᱣ ᱦᱩᱭᱩᱜ ᱜᱮᱭᱟ ᱥᱟᱠᱨᱟᱛ ᱢᱮᱱᱟᱜ ᱛᱟᱵᱚᱱᱟ, ᱥᱚᱦᱨᱟᱭ ᱛᱟᱵᱚᱱᱟ, ᱵᱟᱦᱟ ᱢᱮᱱᱟᱜ ᱛᱟᱵᱚᱱ ᱜᱮᱭᱟ, ᱟᱫᱚ ᱱᱤᱛ ᱫᱚ ᱱᱟᱦᱜ ᱥᱚᱫᱚᱨ ᱨᱮ ᱢᱮᱱᱟᱜ ᱟᱠᱟᱫ ᱛᱟᱵᱚᱱᱟ ᱥᱟᱢᱟᱝ ᱨᱮ ᱫᱟᱸᱥᱟᱭ ᱫᱚ ᱱᱟᱦᱜ ᱾ ᱟᱫᱚ ᱟᱯᱮ ᱚᱱᱛᱮ ᱜᱮ ᱱᱟᱦᱜ ᱚᱠᱟ ᱞᱮᱠᱟ?
ᱟᱞᱮ ᱱᱚᱛᱮ ᱦᱚᱸ ᱚᱱᱠᱟ ᱜᱮ, ᱛᱚᱵᱮ ᱫᱟᱸᱥᱟᱭ ᱫᱚ ᱦᱟᱸᱜ ᱦᱟᱹᱯᱤᱫ ᱟᱠᱟᱱᱟ ᱾ ᱟᱫᱚ ᱱᱮᱛᱟᱨ ᱚᱠᱛᱚ ᱫᱚ ᱵᱟᱢ ᱧᱮᱞ ᱠᱚᱣᱟ ᱡᱮ ᱫᱟᱸᱥᱟᱭ ᱱᱤᱭᱮ ᱠᱚ ᱛᱷᱩᱛᱤ ᱵᱟᱲᱟᱭᱮᱫᱟ ᱩᱱᱟᱹᱜ ᱥᱮ ᱫᱟᱥᱟᱭ ᱮᱱᱮᱡ ᱱᱤᱭᱟᱹ ᱠᱚ ᱞᱟᱹᱭ ᱵᱟᱲᱟᱭᱮᱫᱟ ᱾ ᱟᱫᱚ ᱦᱩᱸ ᱥᱮᱨᱢᱟ ᱞᱟᱦᱟ ᱫᱚ ᱫᱟᱸᱥᱟᱭ ᱮᱱᱮᱡ ᱠᱚ ᱟᱹᱜᱩᱭᱮᱫ ᱠᱚ ᱛᱟᱦᱮᱸᱫᱟ ᱾ ᱟᱨ ᱟᱞᱮ ᱱᱚᱛᱮ ᱮᱱᱮᱡ ᱫᱚ ᱟᱹᱰᱤ ᱟᱹᱰᱤ ᱥᱮᱨᱢᱟ ᱞᱟᱦᱟ ᱜᱮᱠᱚ ᱵᱟᱹᱜᱤ ᱟᱠᱟᱫᱟ ᱟᱞᱮ ᱤᱭᱟᱹ ᱥᱚᱢᱚᱭ ᱜᱮ ᱾ ᱮᱸ ᱤᱧ ᱵᱟᱵᱟ ᱛᱮᱠᱚ ᱟᱜ ᱠᱷᱟᱱ ᱟᱞᱮ ᱨᱮᱱ ᱵᱟᱵᱟ ᱛᱟᱠᱚ ᱩᱱᱠᱩ ᱞᱟᱦᱟ ᱤᱭᱟᱹ ᱨᱮᱜᱮ ᱞᱟᱦᱟ ᱯᱤᱲᱦᱤ ᱨᱮᱜᱮ ᱾ ᱟᱫᱚ ᱚᱱᱟ ᱠᱷᱟᱹᱛᱤᱨ ᱱᱤᱛᱚᱜ ᱫᱚ ᱢᱟᱜ ᱢᱚᱬᱮ, ᱵᱟᱦᱟ, ᱥᱚᱦᱨᱟᱭ ᱚᱱᱟ ᱠᱚᱫᱚ ᱟᱹᱰᱤ ᱵᱷᱟᱜᱤ ᱢᱮᱱᱟᱜ ᱜᱮᱭᱟ, ᱢᱮᱱᱠᱷᱟᱱ ᱥᱚᱦᱨᱟᱭ ᱦᱚᱸ ᱠᱟᱹᱴᱤᱡ ᱦᱟᱯᱮᱱ ᱧᱚᱜ ᱜᱮ ᱵᱩᱡᱷᱟᱹᱜ ᱠᱟᱱᱟ ᱱᱚᱛᱮ ᱫᱚ ᱠᱟᱹᱡ ᱠᱚᱢ ᱠᱚᱢ ᱦᱩᱭᱩᱜ ᱠᱟᱱᱟ ᱟᱨ ᱪᱮᱫ ᱾
ᱟᱫᱚ ᱵᱚᱱ ᱪᱤᱠᱟᱹᱭᱟ ᱢᱟᱹᱱᱢᱤᱭᱟᱜ ᱚᱠᱛᱚ ᱠᱚᱢ ᱜᱮ ᱛᱟᱵᱚᱱᱟ, ᱟᱵᱚ ᱚᱠᱛᱚ ᱵᱟᱵᱚᱱ ᱮᱢ ᱫᱟᱲᱮᱭᱟᱜ ᱠᱟᱱᱟ ᱚᱱᱟ ᱠᱚ ᱞᱟᱹᱜᱤᱫ ᱛᱮ᱾ ᱱᱤᱛᱚᱜ ᱫᱚ, ᱚᱱᱟ ᱠᱷᱟᱹᱛᱤᱨ ᱦᱚᱸ ᱵᱟᱹᱭ ᱵᱟᱹᱭ ᱛᱮ ᱦᱟᱹᱯᱤᱫ ᱵᱟᱹᱭ ᱵᱟᱹᱭ ᱛᱮ ᱦᱟᱹᱯᱤᱫ ᱪᱟᱞᱟᱜ ᱠᱟᱱᱟ᱾ ᱟᱫᱚ ᱱᱚᱛᱮ ᱦᱚᱸ ᱡᱩᱫᱤ, ᱦᱮᱸ ᱢᱮᱱ ᱵᱤᱱ᱾
ᱟᱫᱚ ᱚᱠᱚᱭ ᱠᱚᱫᱚ ᱦᱟᱸᱜ ᱡᱚᱛᱚ ᱵᱮᱥᱤᱨ ᱵᱷᱟᱜᱽ ᱜᱮ ᱡᱟᱦᱟᱸᱭ ᱠᱚ ᱪᱟᱹᱠᱨᱤ ᱠᱚ ᱧᱟᱢ ᱮᱫᱟ ᱩᱱᱠᱩ ᱫᱚ ᱵᱟᱡᱟᱨ ᱥᱮᱫ ᱠᱚ ᱪᱟᱞᱟᱜ ᱠᱟᱱᱟ ᱛᱚ᱾